ᱦᱮᱞᱳ ᱜᱚᱝᱠᱮ ᱦᱮᱸ ᱟᱸᱡᱚᱢᱚᱜ ᱠᱟᱱ ᱜᱮᱭᱟ, ᱪᱮᱫ ᱵᱮᱤᱱ ᱪᱤᱠᱟᱹᱭᱫᱟ?
ᱦᱚᱸᱜᱼᱚᱭ ᱢᱮᱱᱟᱜ ᱞᱤᱧ ᱜᱮᱭᱟ ᱚᱲᱟᱜ ᱠᱚᱨᱮ ᱜᱮ ᱫᱩᱲᱩᱵ ᱵᱟᱲᱟ ᱦᱩᱭ ᱵᱟᱲᱟᱜ ᱠᱟᱱᱟ᱾
ᱩᱸ ᱟᱫᱚ ᱱᱟᱭ ᱱᱟᱯᱟᱭ ᱵᱟᱲᱟ ᱜᱮᱭᱟ ᱦᱮᱸ ᱵᱟᱝ ᱚᱲᱟᱜᱽ ᱠᱚᱨᱮ ᱟᱹᱵᱤᱱ ᱦᱚᱸ?
ᱦᱳᱭ ᱱᱟᱭ ᱱᱟᱯᱟᱭ ᱜᱮ ᱱᱤᱛᱚᱜᱽ ᱫᱚ ᱱᱤᱭᱟᱹ ᱜᱷᱟᱹᱲᱤᱡᱽ ᱫᱚ ᱩᱸ ᱵᱷᱟᱜᱤ ᱜᱮ᱾
ᱚᱸ ᱟᱫᱚᱧ ᱢᱮᱱᱫᱟ ᱱᱚᱣᱟ ᱡᱟᱹᱯᱩᱫ ᱫᱤᱱ ᱢᱟ ᱪᱮᱫ ᱞᱮᱠᱟ ᱛᱟᱦᱞᱮ ᱪᱟᱥ ᱦᱚᱨᱟ ᱠᱚ ᱪᱮᱫᱠᱟ ᱛᱤᱱᱟᱹᱜ ᱥᱟᱺᱜᱤᱧ ᱪᱤᱠᱟᱹᱭᱱᱟ? ᱫᱟᱜ ᱡᱟᱹᱯᱩᱫ ᱯᱮ ᱪᱮᱫ ᱠᱟ ᱛᱤᱱᱟᱹᱜ ᱡᱳᱨᱮ ᱫᱟᱜ ᱡᱟᱲᱤᱭᱮᱜᱼᱟ ᱟᱯᱮ ᱥᱮᱫ?
ᱦᱳᱭ ᱟᱫᱚ ᱠᱟᱹᱴᱤᱡᱽ ᱠᱟᱹᱢᱤ ᱠᱚᱫᱚ ᱠᱟᱹᱴᱤᱡᱽ ᱦᱳᱭᱳᱜᱽ ᱠᱟᱱ ᱜᱮᱭᱟ ᱫᱟᱜᱽ ᱡᱟᱹᱲᱤ ᱠᱚ ᱠᱟᱹᱴᱤᱡᱽ ᱦᱚᱞᱟ ᱠᱟᱹᱴᱤᱡᱽ ᱚᱱᱠᱟ ᱫᱟᱜᱽ ᱮ ᱡᱟᱹᱲᱤ ᱠᱮᱫᱟ ᱵᱮᱥ ᱜᱮ ᱟᱫᱚ ᱦᱤᱛᱚᱜ ᱫᱚ ᱚᱱᱠᱟ ᱜᱮ ᱛᱟᱦᱞᱮ ᱠᱟᱹᱢᱤ ᱠᱚᱫᱚ ᱠᱟᱹᱴᱤᱡ ᱞᱟᱦᱟ ᱤᱫᱤ ᱦᱩᱭᱩᱜᱽ ᱠᱟᱱ ᱜᱮᱭᱟ᱾ ᱟᱸ ᱵᱟᱠᱤ ᱫᱚ ᱮᱠᱷᱚᱱᱚ ᱵᱟᱠᱤ ᱢᱮᱱᱟᱜᱽ ᱜᱮᱭᱟ ᱮᱠᱷᱚᱱᱚ ᱪᱟᱞᱟᱜᱼᱟ ᱢᱚᱬᱮ ᱛᱩᱨᱩᱭ ᱫᱤᱱ ᱮᱠᱷᱚᱱᱳ ᱚᱱᱟ ᱠᱷᱚᱱ ᱦᱚᱸ ᱡᱟᱹᱥᱛᱤ ᱜᱮ ᱪᱟᱞᱟᱜᱼᱟ᱾
ᱚᱸ ᱫᱟᱜ ᱫᱚ ᱫᱟᱜ ᱤᱫᱤᱭᱮᱜ ᱜᱮᱭᱟ ᱵᱟᱝ?
ᱦᱳᱭ᱾
ᱟᱹᱰᱤ ᱱᱟᱯᱟᱭ ᱟᱫᱚ ᱛᱤᱱᱟᱹᱜ ᱱᱟᱸᱦᱟᱜ ᱱᱤᱛᱚᱜ ᱛᱤᱱ ᱫᱤᱱ ᱠᱷᱚᱱᱟᱜ ᱫᱟᱜᱼᱮ ᱞᱟᱦᱟ ᱧᱚᱜ ᱠᱷᱚᱱᱟᱜ ᱜᱮ ᱢᱟᱲᱟᱝ ᱠᱷᱚᱱᱟᱜ ᱜᱮ ᱥᱮ ᱱᱤᱛᱚᱜ ᱱᱟᱦᱟᱜ ᱮ ᱫᱟᱜ ᱠᱟ?
ᱵᱟᱝ ᱜᱚᱝᱠᱮ ᱦᱚᱸᱜᱼᱚᱭ ᱵᱮᱥᱤ ᱫᱤᱱ ᱫᱚ ᱵᱟᱝ ᱦᱩᱭᱩᱜᱼᱟ ᱦᱚᱸᱜᱼᱚᱭ ᱟᱹᱰᱤ ᱦᱚᱞᱟ ᱢᱟᱸᱦᱫᱮᱨ ᱠᱷᱚᱱ ᱜᱮ ᱫᱟᱜ ᱠᱮᱫ ᱛᱮ ᱠᱟᱹᱴᱤᱡᱼᱮ ᱱᱤᱛᱚᱜ ᱫᱚ ᱨᱚᱦᱚᱭ ᱠᱚ ᱜᱟᱱᱚᱜ ᱠᱟᱱᱟ, ᱟᱨ ᱵᱟᱠᱷᱟᱱ ᱫᱚ ᱚᱱᱠᱟ ᱫᱚ ᱵᱟᱝ ᱜᱟᱱᱚᱜ ᱠᱟᱱ ᱛᱟᱦᱮᱸᱫᱼᱮ ᱟᱹᱰᱤ ᱫᱤᱱ ᱜᱮ ᱵᱟᱝ ᱞᱮ ᱫᱟᱲᱮ ᱠᱟᱣᱫᱟ᱾
ᱚᱸ ᱟᱪᱪᱷᱟ ᱪᱷᱟ ᱪᱷᱟ, ᱛᱟᱦᱞᱮ ᱜᱚᱝᱠᱮ ᱮᱸ ᱛᱟᱦᱞᱮ ᱪᱟᱥᱵᱟᱥ ᱠᱚᱫᱚ ᱟᱹᱰᱤ ᱫᱤᱱ ᱠᱷᱚᱱᱟᱜ ᱯᱮ ᱟᱨᱚᱢᱵᱚ ᱟᱠᱟᱫᱟ ᱛᱤᱥ ᱦᱮ ᱵᱟᱝ ᱟᱯᱮᱥᱮᱫ ᱫᱚ ᱪᱮᱫ ᱞᱮᱠᱟ ᱥᱩᱫᱩ ᱱᱚᱣᱟ ᱮᱢᱱᱤ ᱦᱩᱲᱩ ᱨᱚᱦᱚᱭ ᱠᱚᱜᱮ ᱥᱮ ᱟᱨᱚ ᱡᱟᱦᱟᱱᱟᱜᱽ ᱠᱚ ᱪᱟᱥ ᱵᱟᱲᱟ ᱠᱚ ᱦᱮᱱᱟᱜᱼᱟ ᱱᱤᱛᱚᱜ ᱱᱟᱦᱚᱭ ᱱᱤᱛᱚᱜ ᱫᱚ ᱦᱳᱲᱳ ᱨᱚᱦᱚᱭ ᱜᱮ ᱥᱟᱶᱛᱮ ᱟᱨᱚ ᱪᱟᱥ ᱠᱚ ᱡᱟᱦᱟᱱᱟᱜ ᱠᱚᱵᱤᱱ ᱪᱟᱥ ᱠᱟᱜᱼᱟ ᱤᱱᱠᱟᱹ ᱠᱟ
ᱮᱸ ᱵᱟᱝ ᱵᱟᱝ ᱟᱫᱚ ᱚᱱᱠᱟ ᱫᱚ ᱪᱟᱥ ᱵᱟᱝ ᱦᱩᱭ ᱠᱟᱱᱟ ᱟᱫᱚ ᱟᱞᱮ ᱱᱚᱣᱟ ᱠᱚᱨᱮᱜ ᱠᱚ ᱪᱟᱥ ᱵᱟᱲᱟ ᱫᱚ ᱟᱫᱚ ᱠᱚᱸᱰᱷᱟ ᱠᱚ ᱨᱚᱦᱚᱭᱮᱜᱼᱟ ᱟᱫᱚ ᱠᱚᱸᱰᱷᱟ ᱠᱚ ᱢᱤᱫ ᱵᱟᱨ ᱫᱚᱠᱚ ᱨᱚᱦᱚᱭ ᱵᱟᱲᱟ ᱠᱟᱫ ᱜᱮᱭᱟ,
ᱦᱩᱸ ᱜᱚᱰᱟ ᱠᱚᱨᱮ ᱦᱮ ᱵᱟᱝ ᱜᱚᱰᱟ ᱠᱚ ᱟᱪᱪᱷᱟ ᱟᱪᱪᱷᱟ᱾
ᱠᱚᱸᱰᱷᱟ ᱫᱚ ᱟᱫᱚ ᱚᱝᱠᱟ ᱜᱮ ᱜᱷᱩᱴᱩ ᱡᱟᱭᱜᱟ ᱪᱷᱟᱲᱟ ᱟᱵᱚ ᱵᱟᱵᱚᱱ ᱤᱭᱟᱹ ᱫᱟᱲᱮᱜᱼᱟ᱾ ᱵᱟᱠᱷᱟᱡᱽ ᱫᱚ ᱚᱱᱠᱟ ᱫᱟᱜᱽ ᱨᱮᱫᱚ ᱚᱱᱟᱫᱚ ᱵᱟᱭ ᱜᱟᱱᱚᱜᱼᱟᱭ ᱛᱚ᱾
ᱦᱮᱸ ᱟᱫᱚ ᱱᱤᱛᱚᱜ ᱫᱚ ᱱᱤᱛᱚᱜ ᱢᱟ ᱟᱨᱚ ᱫᱟᱜ ᱡᱟᱹᱯᱩ ᱫᱤᱱ ᱫᱟᱜ ᱨᱮ ᱡᱚᱵᱮ ᱞᱮᱱᱠᱷᱟᱱ ᱫᱚ ᱠᱚᱸᱦᱰᱟ ᱫᱚ ᱵᱟᱭ ᱦᱩᱭᱩᱜᱼᱟ᱾ ᱟᱫᱚ ᱯᱩᱨᱟᱹ ᱥᱮᱭᱟᱜᱼᱟ ᱠᱚᱸᱰᱷᱟ ᱠᱚᱦᱚᱸ ᱥᱮᱭᱟᱜᱼᱟ ᱥᱟᱶᱛᱮ ᱚᱱᱟ ᱤᱭᱟᱹ ᱠᱚ ᱫᱟᱨᱮ ᱠᱚᱦᱚᱸ ᱵᱟᱝ ᱤᱭᱟᱹᱜᱼᱟ, ᱟᱫᱚ ᱜᱳᱰᱟ ᱨᱮ ᱫᱟᱜ ᱤᱭᱟᱹ ᱨᱮ ᱜᱟᱹᱰᱭᱟᱹ ᱨᱮ ᱫᱟᱜ ᱮᱸ ᱤᱭᱟᱹ ᱛᱚᱸᱵᱟ ᱞᱮᱱᱠᱷᱟᱱ ᱟᱫᱚ ᱚᱱᱟᱫᱚ ᱟᱫᱚ ᱥᱮᱭᱟᱭᱮᱱᱟ ᱫᱟᱨᱮ ᱤᱭᱟᱹ ᱠᱚᱸᱦᱚᱸ ᱨᱮᱦᱮᱫ ᱠᱚ ᱥᱤᱭᱟᱜᱼᱟ ᱦᱮᱸ ᱩᱱᱟᱹᱜ ᱫᱚ ᱟᱫᱚ ᱵᱟᱭ ᱛᱚ ᱠᱚᱸᱦᱰᱟ ᱫᱚ ᱩᱱᱟᱹᱜ ᱫᱟᱜ ᱫᱚ ᱠᱚᱸᱦᱰᱟ ᱦᱚᱛᱚᱫᱽ ᱠᱚᱸ ᱩᱱᱟᱹ ᱫᱚ ᱟᱫᱚ ᱵᱟᱭ ᱥᱟᱦᱟᱣᱟ ᱥᱟᱦᱟᱣ ᱫᱟᱲᱮᱜ ᱠᱟᱹᱴᱤᱡ ᱫᱟᱜ ᱚᱱᱮ ᱩᱱᱤ ᱦᱟᱨᱟ ᱞᱮᱠᱟ ᱤᱱᱠᱟᱹ ᱠᱟᱹᱴᱤᱡ ᱟᱡ ᱵᱟᱧᱪᱟᱣ ᱞᱮᱠᱟ ᱩᱱᱤ ᱫᱟᱜ ᱫᱚᱠᱟᱨ ᱠᱷᱟᱱ ᱜᱮ ᱦᱩᱭᱩᱜ ᱛᱟᱭᱟ ᱵᱟᱝ᱾
ᱦᱳᱭ᱾ ᱟᱫᱚ ᱜᱚᱢᱠᱮ ᱟᱯᱮ ᱥᱮᱫ ᱫᱚ ᱛᱟᱦᱞᱮ ᱪᱮᱫ ᱞᱮᱠᱟ ᱟᱯᱮ ᱥᱮᱫ ᱫᱚ ᱪᱮᱫ
ᱛᱚ ᱱᱤᱛᱚᱜ ᱱᱟᱦᱟᱜ ᱱᱤᱛᱚᱜ ᱚᱱᱠᱟᱱᱟᱜ ᱫᱚ ᱪᱟᱥᱵᱟᱥ ᱫᱚ ᱵᱟᱹᱱᱩᱜᱼᱟ ᱟᱫᱚ ᱠᱟᱹᱴᱤᱡᱽ ᱜᱟᱱ ᱠᱩ ᱤᱭᱟᱹ ᱠᱚᱨᱮ ᱜᱚᱰᱟ ᱠᱚᱨᱮ ᱜᱮ ᱦᱟᱱᱟ ᱪᱟᱥ ᱵᱟᱲᱟ ᱠᱟᱫ ᱜᱮᱭᱟ ᱜᱚᱰᱟ ᱫᱷᱟᱨᱮ ᱠᱚᱨᱮ ᱡᱟᱦᱟᱸ ᱠᱚᱫᱚ ᱜᱟᱰᱟ ᱮᱞᱟᱠᱟ ᱚᱱᱠᱟ ᱫᱷᱟᱨᱮ ᱠᱚᱨᱮ ᱦᱚᱸ ᱚᱱᱟ ᱠᱚᱨᱮ ᱠᱚ ᱪᱟᱥ ᱵᱟᱲ ᱟᱠᱟᱱᱟ ᱵᱟᱠᱷᱟᱱ ᱚᱱᱠᱟᱱ ᱪᱟᱥ ᱵᱟᱥ ᱫᱚ ᱟᱞᱮ ᱥᱮᱫ ᱫᱚ ᱟᱫᱚ ᱮᱸ ᱵᱟᱝᱻ ᱤᱭᱟᱹ ᱢᱟᱱᱮ ᱚᱱᱠᱟᱱ ᱪᱟᱥ ᱵᱟᱥ ᱫᱚ ᱵᱟᱹᱱᱩᱜᱼᱟ, ᱟᱫᱚ ᱠᱟᱹ ᱴᱤᱡ ᱦᱟᱞᱠᱟ ᱠᱚᱨᱮ ᱚᱱᱟ ᱯᱟᱹᱤᱞ ᱠᱷᱚᱱ ᱡᱟᱸᱦᱟ ᱠᱚ ᱚᱱᱮ ᱡᱟᱸᱦᱟᱱᱟᱜ ᱠᱚ ᱨᱚᱦᱚᱭ ᱛᱟᱦᱮᱸ ᱞᱮᱱ ᱛᱟᱠᱚ ᱚᱱᱟ ᱠᱚᱜᱮ ᱠᱚ ᱠᱟᱹᱴᱤᱡ ᱠᱚ ᱡᱚᱛᱨᱟᱣ ᱵᱟᱲᱟ ᱟᱜ ᱠᱟᱱᱟ ᱦᱮᱸ᱾ ᱟᱫᱚ ᱟᱞᱮ ᱫᱚ ᱱᱟᱦᱟᱭ ᱱᱤᱡᱮ ᱫᱚ ᱵᱟᱝ ᱤᱭᱟᱹ ᱦᱩᱭ ᱠᱟᱱᱟ ᱚᱱᱠᱟᱱᱟᱜ ᱤᱭᱟᱹ ᱫᱚ᱾ ᱟᱫᱚ ᱛᱟᱦᱞᱮ ᱦᱩᱲᱳ ᱠᱚᱫᱚ ᱟᱹᱵᱤᱱ ᱫᱚ ᱪᱮᱫ ᱞᱮᱠᱟ ᱢᱟᱱᱮ ᱢᱤᱫ ᱫᱷᱟᱣ ᱥᱮ ᱵᱟᱨ ᱫᱷᱟᱣ ᱜᱮ ᱵᱤᱱ ᱪᱟᱥᱟ?
ᱟᱫᱚ ᱦᱳᱭ ᱪᱟᱥ ᱫᱚ ᱦᱩᱭᱩᱜ ᱜᱮᱭᱟ, ᱟᱫᱚ ᱟᱸ ᱵᱟᱨᱫᱷᱟᱣ ᱜᱮ ᱪᱟᱥ ᱦᱩᱭᱩᱜᱼᱟ᱾ ᱟᱫᱚ ᱱᱚᱝᱠᱟ ᱱᱚᱜ-ᱚᱭ ᱱᱮᱛᱟᱨ ᱫᱤᱱ ᱟᱨ ᱱᱚᱝᱠᱟ ᱫᱷᱚᱨᱚᱱ ᱫᱤᱱ ᱠᱚᱨᱮ
ᱚ ᱟᱨ ᱤᱭᱟᱹ ᱠᱚᱫᱚ ᱡᱟᱦᱚᱞᱮ ᱪᱮᱫ ᱠᱚ ᱞᱟᱹᱭᱟ ᱚᱱᱟ ᱟᱱᱟᱡᱽ ᱟᱨ ᱤᱭᱟᱹ ᱠᱚᱫᱚ ᱪᱮᱞᱮ ᱪᱮᱫ ᱠᱚ ᱞᱟᱹᱭᱟ ᱚᱱᱟ ᱟᱱᱟᱡᱽ ᱯᱟᱹᱛᱤ ᱠᱚᱫᱚ ᱪᱮᱫ ᱠᱚᱵᱤᱱ ᱪᱟᱥᱟ? ᱟᱱᱟᱡᱽ ᱠᱚ ᱡᱟᱦᱟᱱᱟᱜ ᱠᱚ ᱥᱚᱢᱚᱭ ᱨᱮ ᱥᱤᱡᱤᱱ ᱨᱮ ᱡᱟᱸᱦᱟᱱᱟᱜ ᱠᱚᱵᱤᱱ
ᱟᱫᱚ ᱱᱚᱝᱠᱟ ᱟᱱᱟᱪ ᱠᱚᱫᱚ ᱦᱩᱭ ᱫᱚ ᱵᱟᱝ ᱦᱩᱭ ᱵᱟᱲᱟᱜ ᱜᱮᱭᱟ᱾
ᱦᱩᱸ
ᱮᱸ ᱟᱱᱟᱡᱽ ᱠᱚᱫᱚ ᱠᱟᱹᱴᱤᱡ ᱟᱫᱚ ᱚᱝᱠᱟᱱᱟᱜ ᱡᱟᱭᱜᱟ ᱠᱚ ᱵᱟᱹᱱᱩᱜ ᱛᱟᱞᱮᱭᱟ ᱛᱟᱦᱞᱮ᱾ ᱵᱟᱝ ᱦᱩᱭᱩᱜ ᱜᱮᱭᱟ ᱟᱨᱠᱤ᱾
ᱢᱟᱱᱮ ᱚᱱᱟᱱᱟᱡᱽ ᱠᱚ ᱫᱚ ᱵᱟᱝ ᱠᱤᱱᱛᱩ ᱦᱩᱲᱩ ᱫᱚ ᱵᱟᱨ ᱫᱷᱟᱣ ᱜᱮ ᱟᱫ ᱟᱹᱰᱤ ᱟᱵᱤᱱ ᱫᱚ ᱵᱟᱨ ᱫᱷᱟᱣ ᱜᱤᱵᱤᱱ ᱵᱟᱝ ᱨᱚᱦᱚᱭᱟ ᱮᱨ ᱨᱚᱦᱚᱭᱟ ᱵᱟᱝ?
ᱦᱳᱭ᱾
ᱦᱩᱸ, ᱟᱪᱪᱷᱟ ᱛᱟᱦᱞᱮ ᱟᱫᱚ ᱟᱯᱮᱥᱮᱡ ᱫᱚ ᱱᱚᱣᱟ ᱟᱵᱤᱱᱟᱜ ᱫᱚ ᱵᱟᱹᱱᱩᱜ ᱛᱟᱵᱮᱱᱟ᱾ ᱮᱴᱟᱜ ᱦᱚᱲ ᱠᱚᱣᱟᱜ ᱫᱚ ᱚᱝᱠᱟᱱ ᱡᱟᱭᱜᱟ ᱠᱚ ᱦᱮᱱᱟᱜ ᱜᱮᱭᱟ ᱥᱮ ᱩᱜᱠᱩᱣᱟᱜ ᱦᱚᱸ ᱵᱟᱹᱱᱩᱜᱼᱟ? ᱡᱟᱭᱜᱟ ᱜᱮ ᱵᱟᱝ ᱠᱟᱱᱟ ᱡᱮ ᱟᱱᱟᱡᱽ ᱠᱚ ᱪᱟᱥ ᱨᱮᱱᱟᱜ᱾
ᱟᱫᱚ ᱦᱳᱭ᱾ ᱟᱫᱚ ᱢᱤᱫ-ᱵᱟᱨ ᱫᱚ ᱚᱱᱠᱟᱱ ᱡᱟᱭᱜᱟ ᱠᱚ ᱢᱮᱱᱟᱜ ᱛᱟᱠᱚ ᱜᱮᱭᱟ, ᱩᱝᱠᱩ ᱫᱚᱠᱚ ᱪᱟᱥ ᱵᱟᱲᱟᱭᱮᱫ ᱜᱮᱭᱟ᱾ ᱟᱫᱚ ᱟᱞᱮ ᱞᱮᱠᱟ ᱫᱚ ᱟᱫᱚ ᱡᱟᱦᱟᱸ ᱟᱞᱮ ᱫᱚ ᱪᱟᱥ ᱫᱚᱞᱮ ᱪᱟᱥᱟ ᱟᱫᱚ ᱦᱚᱸᱜᱚᱭ ᱚᱲᱟᱜ ᱞᱟᱹᱜᱤᱫ ᱜᱮ ᱚᱱᱟ ᱫᱚ ᱦᱩᱭᱩᱜᱼᱟ ᱩᱛᱩ ᱡᱚᱢ ᱠᱚ᱾ ᱟᱫᱚ ᱚᱝᱠᱟ ᱠᱤᱨᱤᱧ ᱟᱹᱠᱷᱨᱤᱧ ᱚᱝᱠᱟ ᱫᱚ ᱵᱟᱝ ᱦᱩᱭᱩᱜ ᱛᱟᱞᱮᱭᱟ ᱟᱱᱟᱡᱽ ᱠᱚᱫᱚ, ᱮᱱ ᱚᱝᱠᱟ ᱟᱨ ᱡᱟᱦᱟᱸᱭ ᱢᱮᱱᱟᱜ ᱛᱟᱠᱚᱣᱟ ᱩᱱᱠᱩ ᱫᱚ ᱚᱱᱟ ᱵᱮᱸᱜᱟᱲ ᱠᱚᱠᱚ ᱪᱟᱥ ᱜᱮᱭᱟ, ᱵᱮᱸᱜᱟᱲ ᱠᱚ ᱚᱝᱠᱟ ᱜᱷᱩᱴᱩ ᱡᱟᱭᱜᱟ ᱢᱮᱱᱟᱜ ᱛᱟᱠᱚᱣᱟ ᱚᱱᱟ ᱵᱮᱸᱜᱟᱲ ᱠᱚᱠᱚ ᱪᱟᱥ ᱠᱟᱜ-ᱟ᱾ ᱟᱨᱚ ᱚᱝᱠᱟ ᱜᱮ ᱡᱷᱤᱸᱜᱟᱹ ᱠᱚ, ᱤᱭᱟᱹ ᱠᱚ ᱚᱝᱠᱟ ᱠᱚ ᱪᱟᱥ ᱠᱟᱫᱟ ᱠᱚ, ᱪᱟᱥ ᱠᱟᱜ ᱜᱮᱭᱟ ᱠᱚ᱾ ᱦᱩᱭᱩᱜ ᱠᱟᱱ ᱜᱮᱭᱟ ᱱᱚᱜ-ᱚᱭ ᱱᱮᱛᱟᱨ ᱦᱚᱸ᱾
ᱦᱩᱸ, ᱢᱟᱱᱮ ᱟᱠᱷᱨᱤᱧ ᱵᱟᱲᱟ ᱞᱟᱹᱜᱤᱫ ᱦᱚᱸᱠᱚ ᱪᱟᱥ ᱜᱮᱭᱟ ᱚᱝᱠᱟ ᱵᱟᱝ?
ᱦᱳᱭ ᱦᱳᱭ, ᱟᱫᱚ ᱜᱚᱢᱠᱮ ᱚᱱᱟ ᱫᱚ ᱚᱝᱠᱟ ᱵᱤᱥᱤ ᱦᱚᱲ ᱫᱚ ᱵᱟᱝ, ᱚᱝᱠᱟ ᱢᱤᱫ-ᱵᱟᱨ ᱦᱚᱲ ᱜᱮ᱾
ᱦᱩᱸ ᱟᱨ ᱛᱟᱦᱞᱮ ᱜᱚᱝᱠᱮ ᱟᱫᱚᱞᱤᱧ ᱞᱟᱹᱭᱮᱜ-ᱟ ᱡᱮ, ᱱᱚᱝᱠᱟ ᱜᱮᱛᱚ ᱪᱟ ᱱᱚᱝᱠᱟ ᱩᱸ ᱱᱚᱝᱠᱟᱱᱟᱜ ᱤᱭᱟᱹ ᱨᱮ ᱮᱸ ᱪᱮᱫ ᱠᱚ ᱞᱟᱹᱭᱟ ᱛᱟᱦᱞᱮ ᱡᱷᱚᱛᱚ ᱟᱵᱤᱱ ᱫᱚ ᱢᱟᱱᱮ ᱚᱝᱠᱟ ᱟᱹᱛᱩ ᱠᱚᱨᱮ ᱜᱮ ᱢᱟᱱᱮ ᱠᱟᱹᱴᱤᱡ ᱠᱚ ᱮᱢᱚᱜ ᱜᱮᱭᱟ ᱢᱟᱡᱷᱮ ᱢᱚᱫᱽᱫᱷᱮ ᱚᱝᱠᱟ ᱠᱚ, ᱚᱠᱚᱭ ᱪᱚᱠᱚ ᱠᱚ ᱜᱚᱫ ᱵᱟᱲᱟᱭᱮᱜᱼᱟ ᱥᱮ ᱟᱹᱵᱤᱱ ᱠᱤᱨᱤᱧ ᱜᱮᱭᱟᱵᱤᱱ ᱟᱹᱛᱩ ᱠᱚᱨᱮᱜ ᱥᱮ ᱵᱟᱠᱚ ᱮᱢᱚᱜ ᱜᱮᱭᱟ ᱪᱮᱫᱠᱟ ᱫᱚ? ᱛᱤᱱᱟᱹᱜ ᱡᱮᱠᱷᱟ ᱪᱮᱜ-ᱠᱟ ᱠᱚ ᱡᱮ ᱟᱹᱛᱩ ᱦᱚᱲ ᱢᱮᱱᱛᱮ ᱢᱚᱱᱮ ᱦᱩᱭᱩᱜ ᱵᱟᱨᱭᱟ ᱜᱟᱱ ᱵᱮᱸᱜᱟᱲ ᱞᱤᱧ ᱪᱮᱜ-ᱠᱟ ᱩᱜᱠᱩᱣᱟᱜ ᱪᱤᱱᱛᱟᱹ ᱵᱷᱟᱵᱽᱱᱟ ᱪᱮᱫ ᱞᱮᱠᱟ?
ᱟᱫᱚ ᱦᱳᱭ ᱜᱚᱝᱠᱮ ᱪᱤᱱᱛᱟᱹ ᱵᱷᱟᱵᱱᱟ ᱫᱚ ᱟᱫᱚ ᱩᱱᱴᱝᱠᱩ ᱫᱚ ᱠᱷᱟᱜ ᱚᱝᱠᱟ ᱫᱚ ᱵᱟᱝᱠᱚ ᱢᱮᱱᱟ ᱡᱮ ᱠᱟᱹᱴᱤᱡ ᱤᱧ ᱮᱢ ᱦᱚᱴᱚᱣᱟᱭ ᱜᱮ, ᱟᱵᱚ ᱦᱚᱲ ᱦᱚᱯᱚᱱ ᱥᱮ ᱡᱟᱦᱟᱸᱭ ᱜᱮ ᱡᱩᱫᱤᱢ ᱢᱮᱱᱟ ᱚᱜᱠᱟᱜᱮ ᱟᱫᱚ ᱟᱠᱚ ᱞᱟᱹᱜᱤᱫ ᱜᱮᱠᱚ ᱠᱚᱨᱟᱣ ᱜᱮᱭᱟ ᱟᱫᱚ ᱚᱝᱠᱟ ᱫᱚ ᱦᱚᱲ ᱫᱚ ᱵᱟᱝᱠᱚ ᱮᱢᱟ ᱠᱚᱣᱟ᱾
ᱟᱹᱵᱤᱱ ᱟᱵᱤᱱ ᱠᱟᱛᱮᱵᱤᱱ ᱯᱟᱨᱚᱢ ᱪᱟᱞᱟᱜ ᱟᱵᱤᱱ ᱟᱵᱤᱱ ᱟᱹᱵᱤᱱ ᱚᱝᱠᱟ ᱛᱮᱵᱮᱱ ᱯᱟᱨᱚᱢ ᱪᱟᱞᱟᱜ ᱠᱟᱱᱟ, ᱟᱫᱚ ᱠᱚ ᱜᱚᱫᱮᱫ-ᱟ ᱟᱫᱚ ᱛᱟᱦᱞᱮ ᱫᱮᱞᱟᱭᱟ ᱦᱤᱡᱩᱜ ᱢᱮᱥᱮ ᱡᱟᱦᱟᱸ ᱞᱮᱠᱟ ᱜᱮ ᱦᱤᱡᱩᱜ ᱵᱤᱱ᱾ ᱦᱤᱡᱩᱜ ᱵᱤᱱ ᱡᱟᱦᱟᱸ ᱞᱮᱠᱟ ᱦᱟᱸᱜ-ᱟᱭ ᱵᱟᱨᱭᱟ ᱜᱟᱱ ᱵᱮᱸᱜᱟᱲ ᱵᱟᱨᱭᱟ ᱩᱛᱩ ᱠᱮᱠᱟ, ᱱᱤᱭᱟᱹ ᱠᱤᱱ ᱠᱤᱪᱷᱩ ᱠᱟᱛᱷᱟ ᱟᱞᱤᱧ ᱞᱤᱧ ᱞᱟᱹᱭᱮᱫ-ᱟ ᱡᱮ ᱠᱤᱪᱷᱩ ᱠᱚ ᱚᱝᱠᱟᱱᱟᱜ ᱠᱤᱪᱷᱩ ᱦᱩᱭᱩᱜ ᱜᱮᱭᱟ ᱥᱮ ᱢᱤᱫᱴᱮᱱ ᱵᱟᱨᱭᱟ ᱡᱟᱭᱜᱟ ᱠᱚᱨᱮ, ᱟᱫᱚ ᱚᱱᱟ ᱠᱚᱞᱤᱧ ᱞᱟᱹᱭᱮᱜ-ᱟ᱾
ᱦᱳᱭ ᱦᱳᱭ ᱚᱝᱠᱟ ᱫᱚ ᱦᱩᱭ ᱫᱚ ᱦᱩᱭ ᱵᱟᱲᱟᱜ ᱜᱮᱭᱟ, ᱡᱟᱦᱟᱸᱭᱟᱜ ᱢᱮᱱᱟᱜ ᱛᱟᱭ ᱪᱟᱥ ᱠᱟᱫᱟ ᱟᱹᱰᱤ ᱩᱥᱛᱟᱹᱨ ᱜᱮ᱾ ᱰᱷᱮᱹᱨ ᱜᱮ ᱪᱟᱥ ᱟᱠᱟᱫᱟᱭ ᱛᱟᱦᱞᱮ ᱟᱫᱚ ᱩᱱᱤ ᱫᱚ ᱟᱫᱚ ᱮᱸ, ᱢᱤᱫ ᱵᱟᱨ ᱮᱢ ᱛᱮᱫᱚ ᱩᱱᱤ ᱫᱚ ᱵᱟᱝ ᱪᱟᱵᱟ ᱜᱚᱫᱚᱜ ᱛᱟᱭᱟ᱾ ᱟᱫᱚ ᱚᱝᱠᱟᱟᱜᱮ ᱟᱨ ᱟᱭᱟᱜ ᱢᱤᱫᱴᱟᱝ ᱢᱚᱱᱮ ᱛᱮᱦᱚᱸ ᱡᱮ ᱦᱟᱯᱮᱧ ᱮᱢᱟᱭ ᱜᱮ ᱱᱚᱝᱠᱟ ᱠᱟ ᱟᱞᱮ ᱟᱛᱳ ᱨᱮᱱᱤᱡ ᱠᱟᱱᱜᱮᱭᱟᱭ ᱩᱛᱩ ᱠᱚ ᱡᱚᱢᱟᱭ ᱟᱫᱚ ᱦᱚᱸᱜ-ᱚ ᱱᱚᱝᱠᱟ ᱮᱢ ᱫᱚᱠᱚ ᱮᱢᱚᱜ ᱜᱮᱭᱟ᱾
ᱚᱱᱟᱫᱚ ᱚᱱᱟᱜᱮᱞᱤᱧ ᱞᱟᱹᱭᱟ ᱡᱮ ᱱᱟᱦᱟᱜ ᱵᱟᱨᱭᱟ ᱛᱮᱫᱚ ᱵᱟᱝ ᱪᱟᱵᱟᱜᱼᱟ ᱵᱟᱝ ᱵᱮᱸᱜᱟᱲ ᱵᱟᱨᱭᱟ ᱜᱮ ᱩᱛᱩ ᱞᱮᱠᱷᱟᱱ ᱟᱞᱩ ᱥᱟᱞᱟᱜ ᱢᱮᱥᱟᱞ ᱞᱮᱠᱷᱟᱱ ᱜᱮᱭᱟ ᱚᱱᱟ ᱫᱚ ᱯᱩᱨᱟᱹ ᱢᱤᱫ ᱵᱮᱲᱟ ᱡᱚᱢ ᱫᱚ ᱱᱟᱦᱟᱜ ᱦᱩᱭᱩᱜ ᱜᱮᱭᱟ᱾ ᱥᱮ ᱪᱮᱫ ᱵᱤᱱ ᱞᱟᱹᱭᱟ?
ᱦᱳᱭ, ᱦᱳᱭ-ᱦᱳᱭ᱾ ᱟᱫᱚ ᱜᱚᱝᱠᱮ ᱛᱟᱦᱞᱮ ᱟᱯᱮ ᱥᱮᱫ ᱫᱚ ᱪᱮᱜ-ᱠᱟ ᱚᱱᱟ ᱠᱚ ᱦᱩᱭ ᱵᱟᱲᱟᱜ ᱜᱮᱭᱟ ᱥᱮ ᱪᱮᱫ?
ᱦᱟᱱᱟ ᱫᱚ ᱦᱩᱭᱩᱜ ᱜᱮᱭᱟ ᱟᱱᱟᱴ ᱠᱩᱫᱚ ᱦᱩᱭᱩᱜ ᱜᱮᱭᱟ, ᱮᱢ ᱦᱚᱸ ᱠᱚᱢᱚᱜ ᱜᱮᱭᱟ᱾ ᱮᱨᱯᱚᱨ ᱠᱤᱪᱷᱩ ᱠᱤᱪᱩ ᱟᱞᱮᱭᱟᱜ ᱫᱚ ᱠᱷᱮᱛ ᱠᱩ ᱦᱮᱱᱟᱜ ᱨᱮᱦᱚᱸ ᱟᱫᱚ ᱟᱞᱮ ᱫᱚ ᱵᱟᱞᱮ ᱪᱟᱥ ᱠᱮᱭᱟ ᱩᱱᱟᱹᱜ ᱫᱚ ᱟᱫᱚ ᱛᱟᱦᱚᱞᱮ ᱱᱟᱦᱟᱜ ᱯᱟᱹᱤᱞ ᱞᱮᱠᱟ ᱪᱟᱥ ᱱᱤᱛᱚᱜ ᱫᱚ ᱦᱟᱸᱜ ᱟᱰᱤ ᱠᱤᱪᱷᱩ ᱟᱱᱟᱴ ᱨᱮ ᱡᱟᱹᱲᱤ ᱛᱮᱞᱮ ᱯᱟᱲᱟᱣ ᱠᱟᱱᱛᱮ ᱵᱟᱞᱮ ᱪᱟᱥ ᱫᱟᱲᱮᱭᱟᱜ ᱠᱟᱱᱟ ᱦᱮᱸ᱾ ᱛᱟᱦᱚᱞᱮ ᱟᱫᱚ ᱱᱤᱝᱠᱟᱹ ᱜᱮ ᱮᱸ ᱡᱟᱦᱟᱸᱭ ᱠᱚᱠᱚ ᱪᱟᱥᱼᱵᱟᱥ ᱞᱮᱠᱷᱟᱡ ᱟᱫᱚ ᱱᱤᱛᱚᱜ ᱫᱚ ᱦᱟᱸᱟᱜ ᱤᱧ ᱜᱚᱜᱚ ᱦᱚᱸ ᱩᱱᱟᱹᱜ ᱫᱚ ᱵᱟᱭ ᱫᱟᱲᱮᱭᱟᱜ ᱠᱟᱱᱟ ᱞᱟᱦᱟ ᱛᱮ ᱞᱮᱠᱟ ᱠᱟᱹᱢᱤ ᱫᱚ ᱟᱫᱚ ᱚᱱᱟ ᱠᱷᱟᱹᱛᱤᱨ ᱛᱮ ᱫᱚᱢᱮ ᱮᱠᱴᱟ ᱫᱚ ᱟᱫᱚ ᱵᱟᱞᱮ ᱢᱚᱱᱮ ᱠᱟᱣᱫᱟ ᱥᱮ ᱵᱟᱞᱮ ᱤᱭᱟᱹ ᱠᱟᱫᱮ᱾ ᱯᱩᱨ ᱢᱤᱜ ᱵᱚᱪᱷᱚᱨ ᱨᱮᱦᱮ ᱡᱮ ᱚᱥᱵᱤᱫᱟ ᱧᱚᱜ ᱜᱮᱭᱟ ᱦᱟᱞᱠᱟ ᱠᱚᱨᱮ ᱦᱮᱸ, ᱫᱚᱢᱮ ᱫᱚ ᱵᱟᱝ ᱟᱨᱦᱚᱸ ᱚᱥᱩᱵᱤᱫᱟ ᱧᱚᱜ ᱜᱮᱭᱟᱭ᱾ ᱟᱫᱚ ᱩᱱᱟᱹᱜ ᱠᱤᱪᱷᱩ ᱫᱚ ᱵᱟᱞᱟ ᱠᱟᱹᱢᱤ ᱪᱩᱭ-ᱭᱟ, ᱠᱟᱹᱢᱤ ᱚᱪᱚ ᱠᱚ ᱚᱥᱩᱤᱫᱷᱟ ᱦᱚᱲ ᱠᱟᱢᱤ ᱦᱚᱪᱚ ᱞᱮᱠᱷᱟᱱ ᱟᱨᱚ ᱵᱤᱥᱟᱞ ᱡᱷᱟᱢᱮᱞᱟ ᱨᱮ ᱮᱠᱷᱟᱱ ᱟᱨᱚ ᱱᱤᱡᱮ ᱜᱮ ᱱᱤᱡᱮ ᱜᱮ ᱵᱷᱩᱜᱟᱹᱣ ᱦᱩᱭᱩᱜ-ᱟ ᱥᱮ ᱚᱱᱟᱫᱚ᱾ ᱩᱥᱵᱤᱫᱟ ᱵᱟᱹᱲᱛᱤ ᱞᱮᱱ ᱛᱟᱭ ᱠᱷᱟᱱ, ᱛᱟᱯᱚᱨ ᱚᱱᱟ ᱠᱚ ᱠᱷᱟᱹᱛᱤᱨ ᱛᱮ ᱚᱱᱟ ᱠᱚ ᱡᱟᱭᱜᱟ ᱠᱚᱨᱮᱫ ᱠᱤ ᱪᱷᱩ ᱠᱤᱪᱷᱩ ᱟᱞᱨᱮᱱ ᱵᱷᱟᱹᱭᱟᱹᱛ ᱠᱚᱜᱮ ᱠᱚ ᱪᱟᱥ ᱵᱟᱲᱟᱭ ᱜᱮᱭᱟ, ᱟᱫᱚ ᱩᱱᱠᱩ ᱥᱟᱶᱛᱮ ᱮᱢ ᱦᱚᱸᱠᱚ ᱮᱢᱚᱜ ᱜᱮᱭᱟ, ᱥᱟᱶᱛᱮ ᱟᱞᱮ ᱦᱚᱸᱞᱮ ᱜᱚᱫᱽ ᱟᱹᱜᱩᱭ ᱜᱮᱭᱟ ᱢᱤᱫᱵᱟᱨ ᱩᱛᱩ ᱞᱮᱠᱟ ᱡᱮ ᱚᱱᱠᱟ ᱱᱟᱜ ᱫᱚ ᱵᱟᱝ ᱡᱮ ᱟᱠᱚ ᱠᱚ ᱪᱟᱥ ᱠᱟ ᱟᱞᱮᱭᱟᱜ ᱡᱟᱭᱜᱟ ᱨᱮ᱾ ᱪᱮ ᱡᱟ ᱤᱪᱪᱷᱟᱹ ᱛᱟ ᱞᱮ ᱤᱫᱤᱭᱟ ᱚᱱᱠᱟ ᱫᱚ ᱵᱟᱝ, ᱩᱛᱩ ᱞᱟᱹᱜᱤᱫ ᱫᱚᱞᱮ ᱟᱹᱜᱩᱭ ᱜᱮᱭᱟ᱾ ᱟᱫᱚ ᱟᱠᱚ ᱵᱟᱠᱚ ᱢᱮᱱᱟ ᱟᱨ ᱟᱠᱚᱣᱟᱜ ᱡᱟᱭᱜᱟ ᱨᱮ ᱩᱛᱩ, ᱟᱠᱚᱣᱟᱜ ᱡᱟᱭᱜᱟ ᱨᱮ ᱡᱩᱫᱤ ᱟᱞᱮᱭᱟᱜ ᱡᱟᱭᱜᱟ ᱨᱮ ᱵᱟᱠᱚ ᱨᱚᱦᱚᱭ ᱨᱮᱦᱚᱸ᱾ ᱟᱠᱚᱣᱟᱜ ᱡᱟᱭᱜᱟ ᱨᱮ ᱡᱩᱫᱤ ᱠᱚ ᱨᱚᱦᱚᱭ ᱠᱟᱫᱟ ᱥᱟᱵ ᱢᱮ ᱚᱱᱟᱠᱚ ᱜᱚᱫ ᱟᱜᱩ ᱵᱟᱲᱟᱭᱟ ᱞᱮ ᱮᱣ ᱩᱛᱩ ᱞᱮᱠᱟ ᱫᱚ ᱵᱟᱠᱚ ᱮᱜᱮᱨᱟ ᱟᱞᱮ ᱫᱚ᱾ ᱵᱷᱟᱭᱟᱛ ᱠᱚᱫᱚ ᱟᱫᱚ ᱮᱴᱟᱜ ᱦᱚᱲᱟᱜ ᱵᱟᱲᱜᱮ ᱠᱷᱚᱱᱟᱜ ᱫᱚ ᱟᱞᱮ ᱫᱚ ᱵᱟᱞᱮ ᱟᱜᱩᱭᱟ, ᱟᱞᱮᱨᱮᱱ ᱵᱷᱟᱭ ᱵᱷᱟᱭᱟᱛ ᱠᱚᱫᱚᱞᱮ ᱟᱹᱜᱩᱭ ᱜᱮᱭᱟ᱾
ᱛᱚᱵᱮ ᱜᱚᱝᱠᱮ ᱟᱫᱚ ᱚᱝᱠᱟ ᱫᱚ ᱜᱟᱱᱚᱜ ᱜᱮᱭᱟ, ᱡᱮᱦᱮᱛᱩ ᱟᱯᱮᱭᱟᱜ ᱜᱮ ᱠᱷᱮᱛ ᱠᱷᱟᱱᱟ ᱟᱯᱮᱭᱟᱜ ᱜᱮ ᱦᱟᱥᱟ ᱡᱟᱭᱜᱟ᱾ ᱠᱟᱱᱟ ᱟᱫᱚ ᱟᱯᱮ ᱫᱚ ᱵᱟᱝ ᱯᱮ ᱫᱟᱲᱮᱜ ᱠᱟᱱ ᱛᱮ ᱟᱫᱚ ᱠᱷᱟᱱ ᱯᱮ ᱮᱢ ᱠᱟᱜ ᱠᱚᱣᱟ, ᱟᱫᱚ ᱚᱱᱟ ᱫᱚ ᱟᱫᱚ ᱮᱢ ᱫᱚ ᱟᱫᱚ ᱟᱠᱚᱣᱟᱜ ᱢᱤᱫᱴᱟᱝ ᱮᱹ ᱤᱭᱟᱹ ᱫᱚ ᱦᱳᱭᱳᱜ ᱜᱮ ᱢᱟᱱᱮ ᱞᱟᱹᱠᱛᱤ ᱠᱟᱱ ᱜᱮᱭᱟ᱾ ᱡᱮ ᱮᱢᱟ ᱠᱚ ᱦᱩᱭᱩᱜᱼᱟ ᱠᱟᱹᱴᱤᱡ᱾
ᱦᱩᱸ, ᱟᱫᱚ ᱜᱚᱝᱠᱮ ᱚᱱᱟ ᱜᱮ ᱠᱷᱟᱨᱟᱯ ᱵᱩᱡᱷᱟᱹᱜᱼᱟ ᱱᱤᱭᱟᱹ ᱵᱟᱨ ᱱᱟᱱᱟᱜ ᱟᱞᱩ ᱪᱟᱥ ᱥᱩᱢᱟᱹᱭ ᱦᱮᱸ, ᱛᱟᱦᱚᱞᱮ ᱟᱫᱚ ᱟᱞᱮ ᱫᱚ ᱟᱞᱮᱭᱟᱜ ᱠᱷᱮᱛ ᱛᱨᱮ ᱫᱚ ᱡᱩᱫᱤ ᱯᱷᱟᱸᱠᱟ ᱛᱟᱦᱮᱱᱟ ᱟᱠᱚ ᱡᱩᱫᱤ ᱠᱚ ᱥᱟᱵ ᱵᱤᱱ ᱴᱟᱠᱴᱟᱨ ᱦᱮᱡ ᱱᱟ, ᱴᱟᱠᱴᱟᱨ ᱛᱮᱜᱮ ᱱᱮᱛᱟᱨ ᱫᱚ ᱵᱤᱥᱤ ᱠᱚ ᱪᱟᱥᱮᱜᱼᱟ ᱛᱚ᱾ ᱴᱟᱠᱴᱟᱨ ᱦᱮᱡ ᱱᱟ ᱛᱟᱦᱚᱞᱮ ᱠᱚ ᱥᱤ ᱦᱚᱪᱚ ᱠᱮᱫᱟ, ᱟᱠᱚ ᱜᱮᱠᱚ ᱨᱚᱦᱚᱭ ᱠᱮᱼᱟ ᱡᱟᱦᱟᱱᱟᱜ, ᱟᱫᱚ ᱠᱚ ᱨᱚᱦᱚᱭ ᱠᱮᱫᱟ ᱮᱢᱚᱜ ᱟᱠᱚ ᱟᱨ ᱵᱟᱠᱷᱟᱱ ᱦᱮᱸ ᱟᱜᱩ ᱟᱞᱮᱞᱮ ᱟᱹᱜᱩᱭ ᱜᱮᱭᱟ ᱴᱷᱤᱠ ᱜᱮᱭᱟ ᱚᱱᱠᱟ ᱜᱮ, ᱟᱫᱚ ᱛᱟᱞᱦᱮ ᱱᱤᱭᱟᱹ ᱵᱟᱨ ᱫᱚ ᱱᱟᱦᱟᱜ ᱞᱟᱦᱟᱛᱮ ᱞᱮᱠᱟ ᱜᱮ ᱟᱫᱚ ᱱᱤᱭᱟᱹ ᱵᱟᱨ ᱫᱚ ᱱᱟᱸᱜ ᱚᱝᱠᱟ ᱟᱞᱩ ᱠᱚ ᱪᱟᱥ ᱠᱮ-ᱟ᱾ ᱟᱫᱚ ᱟᱞᱩ ᱱᱟᱦᱚᱭ ᱫᱟᱢ ᱛᱟᱦᱮᱱ, ᱟᱨ ᱵᱟᱝ ᱛᱟᱦᱮᱱ ᱜᱚᱝᱠᱮ, ᱟᱫᱚ ᱮᱯᱚᱨ ᱟᱞᱮᱭᱟᱜ ᱠᱷᱮᱛ ᱨᱮᱠᱚ ᱪᱟᱥ ᱠᱟᱫᱟ ᱢᱟᱱᱮ ᱟᱠᱚᱣᱟᱜ ᱠᱟᱹᱴᱤᱡ ᱱᱮ ᱫᱚᱨᱠᱟᱨ ᱛᱟᱠᱚ ᱡᱮ ᱛᱟᱦᱚᱞᱮ ᱟᱞᱮ ᱠᱟᱴᱤᱡ ᱟᱞᱩ ᱤᱫᱤ ᱯᱮᱥᱮ ᱱᱤᱝᱠᱟᱹ ᱦᱤᱡᱩᱜ ᱯᱮ ᱱᱟᱜᱼᱠᱷᱟᱱ ᱠᱮᱠ ᱟᱛᱮᱫ ᱚᱲᱟᱜ᱾ ᱟᱞᱩ ᱞᱮ ᱟᱹᱜᱩᱣ ᱠᱟᱜᱼᱟ ᱵᱮᱜ ᱤᱫᱤ ᱵᱮᱜ ᱟᱹᱜᱩᱭ ᱯᱮ ᱵᱚᱥ ᱡᱟᱦᱟᱱᱟᱜ ᱜᱮ ᱟᱹᱜᱩᱭ ᱯᱮ ᱮᱸᱰᱮ ᱠᱷᱟᱱ ᱟᱞᱩ ᱤᱫᱤ ᱯᱮ ᱡᱷᱩᱲᱤ ᱢᱩᱲᱤ ᱨᱮᱦᱚᱸ ᱦᱩᱰᱤᱧ ᱧᱚᱜ ᱵᱟᱝ᱾ ᱦᱳᱭ ᱱᱤᱝᱠᱟᱹᱱ ᱧᱚᱜ ᱠᱟᱛᱷᱟ, ᱠᱤᱱᱛᱩ ᱱᱤᱭᱟᱹ ᱵᱟᱨ ᱫᱚ ᱟᱞᱮ ᱵᱟᱠ ᱠᱚ ᱱᱮᱭᱟᱜ ᱞᱮᱭᱟ, ᱟᱫᱚ ᱚᱱᱟ ᱠᱚᱫᱚ ᱦᱤᱥᱠᱟᱹ ᱦᱩᱱᱩᱝ ᱪᱷᱟᱲᱟ ᱪᱮᱫ ᱦᱚᱸ ᱵᱟᱝ ᱠᱟᱱᱟ, ᱟᱞᱮᱭᱟᱜ ᱠᱷᱮᱛᱨᱮᱢ ᱪᱟᱥᱟ ᱟᱫᱚ ᱨᱟᱜᱤ ᱜᱮ ᱨᱟᱜᱤ ᱫᱚ ᱥᱟᱵᱷᱟᱵᱤᱠ ᱵᱩᱡᱷᱟᱹᱜ ᱡᱟᱦᱟᱸᱭ ᱜᱮ ᱦᱩᱭᱪᱩᱱᱤᱡ, ᱦᱮᱸ ᱟᱫᱚ ᱚᱱᱟᱫᱚ ᱪᱮᱫ ᱞᱟᱹᱜᱤᱫ ᱵᱤᱱ ᱦᱤᱥᱠᱟᱹᱜ ᱠᱟᱱᱟ ᱡᱮᱦᱩᱛᱩ ᱟᱞᱤᱧ ᱡᱟᱭᱜᱟ ᱞᱤᱧ ᱮᱢᱟᱵᱤᱱ ᱟᱹᱵᱤᱱ ᱡᱩᱫᱤ ᱞᱤᱧ ᱮᱢᱟ ᱵᱮᱱᱟ᱾ ᱟᱹᱵᱤᱱ ᱚᱱᱟ ᱪᱤᱜ ᱠᱷᱟᱹᱛᱤᱨ ᱛᱮ ᱚᱱᱟ ᱫᱚᱵᱤᱱ ᱪᱟᱥ ᱫᱟᱲᱮᱭᱟᱜ ᱠᱟᱱᱟ ᱟᱨ ᱡᱩᱫᱤ ᱟᱵᱤᱱ ᱠᱮ ᱟᱨᱚ ᱟᱞᱤᱧ ᱜᱷᱮᱢᱵᱤᱱ ᱩᱫᱩᱜ ᱟᱫᱤᱧᱟ, ᱛᱟᱦᱚᱞᱮ ᱟᱞᱤᱧ ᱥᱟᱣ ᱞᱤᱧ ᱜᱚᱝᱠᱮ? ᱢᱟᱹ ᱞᱟᱹᱭᱵᱮ ᱥᱟᱱᱛᱟᱲ ᱦᱩᱭ ᱠᱟᱛᱮ ᱦᱚᱸ ᱵᱟᱝ ᱦᱩᱭᱩᱜᱼᱟ ᱠᱤᱱᱛᱩ ᱱᱚ ᱠᱚ ᱡᱤᱱᱤᱥ ᱫᱚ ᱥᱟᱦᱟᱣ ᱫᱚ ᱵᱟᱝ ᱜᱟᱱᱚᱜᱼᱟ, ᱪᱮᱫᱟᱜ ᱞᱟᱹᱭ ᱢᱮᱥᱮ ᱟᱵᱤᱱᱟᱜ ᱠᱷᱮᱛ ᱨᱮ ᱟᱞᱤᱧ ᱫᱚ ᱟᱨ ᱟᱵᱤᱱ ᱢᱚᱲᱮ ᱵᱚᱥ ᱛᱟ ᱟᱞᱩ ᱦᱩᱭᱠᱟᱱ ᱛᱟᱵᱤ ᱱᱟ, ᱟᱹᱞᱤᱧ ᱚᱸᱰᱮ ᱱᱚᱰᱮ ᱢᱤᱫ ᱮ ᱫᱩ ᱛᱤᱱ ᱠᱮᱡᱤ ᱵᱮᱱ ᱮᱢᱟ ᱞᱤᱧᱟᱹ ᱟᱹᱞᱩ ᱚᱱᱟ ᱛᱮᱫᱚ ᱟᱹᱵᱤᱱᱟᱜ ᱫᱚ ᱵᱟᱝ ᱪᱤᱠᱟᱹᱜ ᱛᱟᱹᱵᱤᱱᱟ᱾
ᱦᱳᱭ, ᱟᱫᱚ ᱚᱱᱟ ᱫᱚ ᱜᱚᱝ ᱠᱮ ᱦᱚᱸᱼᱚᱭ, ᱦᱚᱸᱼᱚᱭ ᱜᱚᱝᱠᱮ ᱟᱫᱚ ᱚᱱᱟ ᱫᱚ ᱮᱸ ᱟᱨ ᱤᱭᱟᱹ ᱫᱚ ᱦᱚᱸᱼᱚᱭ ᱤᱧᱤᱧ ᱮᱢᱟᱜ ᱢᱮᱭᱟ ᱢᱮᱜᱴᱟᱝ ᱵᱷᱟᱜᱮ ᱢᱚᱱᱮᱛᱮ ᱤᱧᱤᱧ ᱮᱢᱟᱜ ᱢᱮᱭᱟ ᱦᱟᱥᱟ ᱡᱟᱭᱜᱟ, ᱤᱧᱟᱹᱜ ᱨᱮᱜᱮᱢ ᱡᱚᱢ ᱫᱟ ᱤᱧᱟᱹᱜ ᱛᱮᱜᱮ ᱦᱳᱭᱳᱜ ᱠᱟᱱ ᱛᱟᱢᱟ ᱟᱨᱚ ᱤᱧ ᱜᱮ ᱟᱨᱚᱢ ᱮ ᱤᱭᱟᱹᱣᱟᱹᱧ ᱠᱟᱱᱟ ᱤᱧᱜᱮ ᱵᱟᱢ ᱤᱢᱟᱹᱧ ᱠᱟᱱᱟ ᱥᱮ ᱤᱧᱜᱮ ᱟᱨᱚᱢ ᱦᱤᱨᱠᱟᱹᱣᱟᱹᱧ ᱠᱟᱱᱟ, ᱟᱫᱚ ᱦᱚᱼᱚ ᱱᱚᱝᱠᱟ ᱠᱷᱟᱱ ᱫᱚ ᱚᱝᱠᱟᱱ ᱦᱚᱲ ᱠᱚᱫᱚ ᱟᱫᱚ ᱩᱱᱠᱩ ᱥᱟᱶ ᱠᱤ ᱥᱟᱹᱜᱟᱹᱭ ᱟᱫᱚ ᱦᱚᱸ-ᱚ ᱱᱚᱝᱠᱟ ᱵᱮᱱᱟᱣ ᱜᱟᱱᱚᱜᱼᱟ? ᱚᱝᱠᱟ ᱫᱚ ᱵᱟᱝ ᱜᱟᱱᱚᱜᱼᱟ, ᱦᱚᱼᱚ ᱱᱚᱠᱟᱱ ᱦᱚᱲ ᱫᱚ ᱟᱠᱚᱣᱟᱜ ᱜᱮᱠᱚ ᱧᱮᱞ ᱫᱟ, ᱱᱤᱡᱮᱨᱟᱜ ᱫᱚ ᱟᱫᱚ ᱦᱚᱸᱼᱚᱭ᱾
ᱟᱫᱚ ᱚᱱᱟ ᱜᱮᱞᱤᱧ ᱨᱟᱹᱜᱤᱭᱱᱟ, ᱟᱹᱞᱤᱧ ᱠᱟᱹᱴᱤᱡ ᱠᱷᱟᱨᱟᱯ ᱞᱤᱧ ᱵᱩᱡᱽ ᱪᱮᱫᱚ ᱱᱟᱠᱷᱟᱱ ᱤᱧ ᱵᱟᱵᱟ ᱫᱚ ᱚᱱᱟ ᱤᱧ ᱵᱟᱵᱟ ᱨᱮᱱ ᱵᱚᱭᱦᱟ ᱠᱟᱱ ᱜᱮᱭᱟᱭ᱾ ᱢᱟᱲᱟᱝ ᱵᱚᱭᱦᱟ ᱠᱟᱱ ᱛᱟᱭᱟᱭ, ᱟᱰᱤᱧ ᱵᱟᱵᱟ ᱛᱟᱠᱚ ᱫᱚ ᱟᱹᱰᱤ ᱵᱚᱭᱦᱟ ᱠᱚ ᱛᱟᱦᱚᱞᱮ ᱚᱝᱠᱟ ᱢᱟᱨᱟᱝ ᱵᱚᱭᱦᱟ ᱥᱤ ᱠᱟᱫᱟ, ᱨᱚᱵᱚᱭ ᱠᱟᱫᱟ ᱟᱫᱚ ᱵᱟᱞᱮ ᱢᱮᱱ ᱠᱟᱫᱮ ᱪᱮᱜ ᱦᱚᱸ ᱨᱚᱦᱚᱭ ᱪᱚᱱᱤᱡ ᱡᱚᱢ ᱦᱚᱪᱚᱱᱤᱡ ᱚᱥᱩᱵᱤᱫᱟ ᱵᱟᱹᱱᱩᱜᱼᱟ᱾ ᱠᱤᱱᱛᱩ ᱟᱞᱮ ᱫᱚᱞᱮ ᱟᱥᱟᱭᱮᱜ ᱠᱟᱱ ᱛᱟᱦᱮᱸ ᱡᱮ ᱟᱞᱩ ᱠᱚᱢ ᱟᱞᱩ ᱠᱚ ᱠᱟᱢ ᱚᱜᱼᱚᱭᱡᱮᱢᱚᱱ ᱟ ᱞᱤᱧ ᱮ ᱠᱤᱪᱷᱩ ᱠᱤᱪᱷᱩ ᱡᱟᱭᱜᱟ ᱯᱮᱲᱟ ᱠᱚᱷᱮᱱ ᱞᱤᱧ ᱪᱟᱞᱟᱣᱱᱟ ᱡᱮᱢᱚᱱ ᱟᱞᱩ ᱠᱚ ᱨᱚᱦᱚᱭ ᱠᱟᱫᱟ ᱡᱟᱭ ᱦᱳᱠ ᱟᱠᱩ ᱛᱮᱜᱮ ᱠᱚ ᱠᱳᱞ ᱟᱞᱤᱧᱟ ᱵᱚᱥᱛᱟ ᱵᱚᱥᱛᱟ ᱟᱩ ᱠᱚ ᱠᱳᱞ ᱠᱮᱫᱟ ᱛᱚ ᱱᱩᱠᱩ ᱡᱩᱫᱤ ᱠᱚ ᱢᱮᱱ ᱠᱮᱭᱟ ᱟᱹᱞᱤᱧ ᱟᱹᱞᱩ ᱟᱹᱜᱩ ᱱᱤᱭᱟᱹ ᱵᱟᱨ ᱫᱚ᱾ ᱫᱚᱢᱮ ᱫᱚ ᱫᱟᱢ ᱵᱟᱝ ᱛᱟᱸᱦᱮᱞᱮᱱᱟ ᱟᱹᱜᱩ ᱠᱮᱭᱟᱞᱤᱧ ᱥᱮ ᱵᱟᱞᱤᱧ ᱟᱹᱜᱩ ᱠᱮᱭᱟ ᱚᱱᱟᱫᱚ ᱯᱚᱨᱮᱱᱟᱜ ᱪᱤᱱᱛᱟᱹ ᱵᱷᱟᱵᱱᱟ ᱪᱮᱫᱟᱜ ᱞᱟᱹᱭ ᱵᱤᱱ ᱥᱮ ᱟᱞᱩ ᱾ ᱟᱹᱞᱤᱧ ᱫᱚ ᱱᱤᱭᱟᱹᱵᱟᱨ ᱫᱚ ᱜᱚᱴᱟ ᱥᱮᱫ ᱠᱷᱚᱱ ᱟᱞᱩ ᱞᱤᱧ ᱧᱟᱢ ᱠᱟᱫᱟ᱾ ᱱᱮ ᱠᱟᱛᱷᱟ ᱨᱮᱛᱚ ᱱᱮ ᱠᱮᱭᱟ ᱱᱚᱣᱟ ᱫᱚ ᱵᱷᱟᱜᱤ ᱵᱩᱡ ᱠᱚᱜᱼᱟ ᱥᱮ, ᱡᱮ ᱤᱫᱤ ᱵᱤᱱ ᱛᱚᱠᱷᱚᱱ ᱟᱹᱞᱤᱧ ᱞᱟᱹᱭ ᱵᱟ, ᱵᱟ, ᱟᱞᱩ ᱢᱮᱱᱟᱜ ᱛᱟᱞᱮᱭᱟ ᱛᱚ, ᱟᱞᱮ ᱫᱚ ᱵᱟᱝ ᱫᱚᱨᱠᱟᱨᱚᱜ, ᱛᱟᱦᱮ ᱚᱪᱣᱟᱱ ᱚᱥᱩᱵᱤᱫᱷᱟ ᱵᱟᱹᱱᱩᱜᱼᱟ᱾ ᱛᱚ ᱱᱤᱭᱟᱹ ᱠᱟᱛᱷᱟ ᱠᱟᱱ ᱜᱮᱛᱚ, ᱠᱩᱥᱤ ᱵᱩᱡᱽ ᱠᱚᱜᱣᱟ ᱥᱮ ᱪᱮᱫ ᱵᱤᱱ ᱞᱟᱹᱭᱟ?
ᱦᱳᱭ, ᱯᱮᱲᱟ ᱯᱮᱲᱟ ᱞᱮᱠᱟ ᱥᱟᱹᱜᱟᱹᱭ ᱛᱟᱵᱚᱱ, ᱢᱮᱱᱠᱷᱟᱱ ᱟᱫᱚ ᱱᱚᱜᱼᱚᱭ ᱮᱸ ᱯᱮᱲᱟ ᱞᱮᱠᱟ ᱱᱚᱜᱚᱭ ᱡᱟᱦᱟᱸ ᱠᱚ ᱯᱮᱲᱟ ᱡᱮᱢᱚᱱ ᱠᱚ ᱤᱭᱟᱹᱭᱟ ᱟᱢ ᱡᱩᱫᱤ ᱦᱳᱭᱼᱼ ᱛᱚ ᱫᱟᱠᱟ ᱵᱟᱢ ᱡᱚᱢ ᱠᱟᱫᱟ ᱥᱮ, ᱡᱚᱢ ᱠᱟᱛᱮᱜ ᱜᱮ ᱡᱩᱫᱤᱢ ᱪᱟᱣ ᱠᱟᱱᱟ, ᱟᱫᱚ ᱯᱮᱲᱟ ᱞᱮᱠᱟ ᱯᱮᱲᱟᱣᱟᱜ ᱡᱟᱦᱟᱸ, ᱠᱚᱨᱛᱚᱵᱽᱵᱚ ᱡᱟᱦᱟᱸ ᱟᱫᱚ ᱚᱱᱟ ᱫᱚ ᱠᱟᱹᱴᱤᱡ ᱫᱚ ᱱᱚᱝᱠᱟ ᱫᱚ ᱟᱢ ᱫᱚ, ᱢᱮᱱᱜᱮ ᱦᱳᱭᱳᱜ ᱛᱟᱢᱟ ᱡᱮ, ᱠᱟᱹᱴᱤᱡ ᱡᱚᱢ ᱛᱚᱨᱟᱭ ᱢᱮ? ᱠᱟᱴᱤᱡ ᱡᱚᱢᱛᱚᱨᱟᱭ ᱵᱤᱱ? ᱟᱫᱚ ᱡᱚᱢ ᱟᱢ ᱥᱮ, ᱵᱟᱢ ᱡᱚᱢᱟ ᱥᱮ, ᱢᱮᱱᱟᱜ ᱛᱟᱢ ᱥᱮ, ᱵᱟᱹᱱᱩᱜ ᱛᱟᱢ ᱠᱤᱱ ᱛᱩ ᱱᱮ ᱫᱚ ᱢᱤᱜᱴᱟᱝ ᱟᱵᱚ ᱯᱮᱲᱟ, ᱮᱸ ᱤᱭᱟᱹ ᱨᱮᱫᱚ ᱢᱤᱜᱴᱟᱝ ᱯᱮᱲᱟ ᱥᱟᱹᱜᱟᱹᱭ ᱨᱮᱫᱚ ᱢᱤᱫᱴᱟᱝ ᱠᱳ ᱛᱩᱯᱩ ᱞᱮᱠᱟ ᱥᱮ ᱚᱱᱟ ᱢᱤᱜᱴᱟᱝ
ᱦᱸ, ᱟᱨ ᱜᱚᱝ ᱜᱮ ᱵᱩᱡᱷᱟᱹ ᱜᱮᱭᱟ, ᱡᱚᱠᱷᱚᱱ ᱜᱮ ᱯᱮᱲᱟ ᱠᱚ ᱱᱮᱭᱟ, ᱛᱚ ᱟᱵᱤᱱ ᱵᱤᱱ ᱵᱩᱡ ᱫᱟᱲᱮᱭᱟ ᱩᱱᱠᱩᱣᱟᱜ ᱪᱟᱞ ᱪᱚᱞᱚᱱ ᱨᱮᱜᱮ, ᱡᱮ ᱩᱱᱠᱩ ᱫᱚ ᱮᱲᱮ ᱨᱮᱦᱚᱸ ᱠᱚ ᱞᱟᱹᱭᱟᱫᱟ ᱦᱮᱱᱟᱜᱼᱟ, ᱥᱮ ᱵᱟᱹᱱᱩᱜᱼᱟ ᱟᱹᱵᱤᱱ ᱧᱮᱞ ᱨᱮᱜᱮᱵᱤᱱ ᱵᱩᱡ᱾ ᱵᱟ ᱡᱩᱫᱤ ᱡᱟᱦᱟᱸ ᱡᱟᱭᱜᱟ ᱵᱤᱱ ᱪᱟᱞᱟᱜᱼᱟ ᱟᱵᱤᱱ ᱛᱮ ᱜᱮ ᱵᱤᱱ ᱵᱩᱡᱟ ᱡᱮ ᱛᱟᱦᱚᱞᱮ ᱡᱚᱢ ᱟᱹᱞᱤᱧ ᱥᱮ ᱵᱟᱵᱤᱱ ᱡᱚᱢᱟ ᱦᱮᱸ ᱦᱚᱲ ᱫᱚ ᱵᱟᱠᱚ ᱱᱮ ᱨᱮᱫᱚ ᱵᱟᱠᱚ ᱡᱚᱢ ᱜᱚᱫᱟ, ᱩᱱᱩᱜ ᱩᱥᱟᱹᱨᱟ ᱫᱚ ᱦᱚᱲ ᱫᱚᱠᱚ ᱵᱩᱡᱟ᱾
ᱦᱳᱭ᱾
ᱟᱹᱵᱤᱱ ᱫᱚ ᱚᱱᱟ ᱠᱟᱛᱷᱟ ᱜᱮᱞᱤᱧ ᱞᱟᱹᱭᱫᱟ, ᱱᱚᱜ ᱚᱭ ᱯᱮᱲᱟ ᱥᱟᱹᱜᱟᱹᱭ, ᱯᱮᱲᱟ ᱠᱚ ᱯᱮᱲᱟ ᱠᱚ ᱡᱮ ᱪᱟᱞᱟᱣᱱᱟ ᱟᱞᱩ ᱠᱚᱠᱚ ᱠᱳᱞᱟᱜ ᱞᱤᱧᱟ ᱠᱚ ᱡᱟᱭᱜᱟ ᱨᱮ ᱢᱟᱜ ᱢᱚᱬᱮ ᱧᱮᱞ ᱠᱚᱞᱤᱧ ᱪᱟᱞᱟᱣᱱᱟ ᱠᱤᱪᱷᱩ ᱤᱧ ᱫᱤᱫᱟ ᱛᱟᱠᱚ ᱦᱮᱱᱟᱜ ᱠᱚᱣᱟ ᱢᱟᱱᱮ ᱤᱧ ᱫᱤᱫᱤ ᱱᱤᱡᱮ ᱤᱧ ᱫᱤᱫᱤ ᱦᱚᱸ ᱵᱟᱝᱼᱼ ᱡᱮ ᱯᱮᱲᱟ ᱤᱧ ᱫᱤᱫᱤ ᱦᱚᱸ ᱵᱟᱝ, ᱱᱩᱭ ᱫᱚ ᱟᱞᱤᱧ ᱢᱟᱱᱮ ᱩᱱᱤ ᱨᱮᱱ ᱫᱚ ᱟᱞᱤᱧ ᱤᱥᱠᱩᱞ ᱨᱮ ᱧᱟᱯᱟᱢ ᱛᱟᱹᱞᱤᱧ, ᱩᱱᱤ ᱨᱮᱱ ᱵᱚᱭᱟ ᱵᱟᱹᱱᱩᱜ ᱤᱧᱮᱱ ᱦᱚᱸ ᱵᱚᱭᱦᱟ ᱵᱟᱹᱱᱩᱜ ᱠᱚᱣᱟ, ᱛᱚ ᱚᱛᱷᱚᱭᱮᱵ ᱩᱱᱠᱩ ᱠᱚ ᱨᱚᱦᱚᱭ ᱠᱟᱫᱟ᱾ ᱦᱮᱸ ᱩᱱᱠᱩ ᱫᱚ ᱚᱱᱠᱟ ᱠᱟᱛᱮᱜ ᱥᱟᱹᱜᱟᱹᱭ ᱵᱮᱱᱟᱣ ᱠᱟᱱ ᱛᱟᱞᱮᱭᱟ, ᱢᱟᱱᱮ ᱡᱟᱦᱟᱸᱭ ᱵᱟᱠᱚ ᱞᱟᱹᱭᱟ ᱡᱮ ᱩᱱᱤ ᱫᱤᱫᱤ ᱫᱚ ᱵᱮᱱᱟᱣ ᱠᱟᱫᱤᱭᱟᱹᱧ ᱤᱧ ᱫᱚ ᱢᱟᱱᱮ ᱟᱡ ᱨᱮᱱ ᱠᱚᱲᱟ ᱜᱤᱫᱽᱨᱟᱹ ᱵᱚᱭᱦᱟ ᱵᱟᱹᱱᱩᱜ ᱠᱚᱛᱟᱭᱟ, ᱟᱡ ᱫᱚ ᱢᱤᱫᱴᱮᱱ ᱜᱮ ᱠᱩᱲᱤ ᱜᱤᱫᱽᱨᱟᱹ, ᱯᱷᱮᱢᱮᱞᱤ ᱨᱮ ᱯᱮ ᱦᱚᱲᱚᱜ ᱜᱮᱭᱟ ᱠᱚ ᱟᱡ ᱵᱟᱵᱟ ᱟᱡ ᱜᱚᱜᱚ ᱟᱨ ᱟᱡ᱾ ᱟᱨ ᱟᱞᱤᱧ ᱨᱮᱱ ᱫᱚ, ᱯᱷᱮᱢᱮᱞᱤ ᱨᱮ ᱤᱧ, ᱤᱧ ᱵᱷᱟᱹᱭ ᱦᱱᱟᱭᱟ ᱤᱧ ᱜᱚᱜᱚ ᱤᱧ ᱵᱟᱵᱟ᱾ ᱵᱟᱝ ᱱᱚᱝᱠᱟᱭ ᱢᱮ ᱛᱟᱦᱚᱞᱮ ᱟᱫᱚ ᱩᱱᱤ ᱧᱮᱞ ᱢᱮ ᱩᱱᱤ ᱫᱤᱫᱤᱭᱟᱜ ᱫᱟᱭᱟ ᱧᱮᱞ ᱢᱮ ᱩᱱᱤ ᱟᱞᱤᱧ ᱢᱮᱛᱟ ᱞᱤᱧ ᱠᱟᱱᱟᱭ ᱡᱮ ᱪᱟᱞᱟᱜ ᱢᱮᱱ ᱠᱟᱱᱟᱤᱧ ᱪᱟᱞᱟᱜᱣ ᱠᱟᱛᱮᱜ ᱱᱚᱝᱠᱟ ᱵᱚᱥᱛᱟ ᱨᱮ ᱟᱞᱩ, ᱦᱮᱸ ᱛᱟᱯᱚᱨ ᱱᱚᱝᱠᱟ ᱤᱭᱟᱹ ᱠᱚ ᱪᱮᱫ ᱠᱚ ᱞᱟᱹᱭᱟ ᱯᱮᱭᱟᱡ᱾ ᱨᱟᱹᱥᱩᱱ ᱠᱚ, ᱱᱚᱝᱠᱟᱭ ᱠᱷᱟᱹᱲ ᱟᱫ ᱞᱤᱭᱟᱹ᱾ ᱛᱟᱦᱚᱞᱮ ᱱᱚᱣᱟ ᱠᱚ ᱧᱮᱞ ᱠᱟᱛᱮᱜ ᱫᱟᱭᱟ, ᱢᱟᱱᱮ ᱱᱤᱡᱮᱨᱮᱱ ᱡᱟᱦᱟᱸ ᱟᱯᱚᱱ ᱦᱚᱲ ᱵᱟᱠᱚ ᱟᱯᱚᱱᱚᱜ ᱠᱟᱱᱟ, ᱮᱴᱟᱜ ᱦᱚᱲᱮ ᱟᱯᱚᱱ ᱯᱚᱱᱚᱜ ᱠᱟᱱᱟᱭ ᱛᱟᱦᱚᱱᱮ ᱟᱫᱚ ᱱᱩ ᱩᱱᱠᱩ ᱧᱮᱞ ᱠᱟᱛᱮᱜ ᱟᱵᱤᱱ ᱡᱩᱫᱤ ᱵᱤᱱ ᱞᱟᱹᱭᱟ, ᱛᱟᱦᱚᱞᱮ ᱱᱚᱶᱟ ᱠᱷᱚᱱᱟᱜ ᱫᱚ ᱟᱞᱤᱧ ᱫᱚ ᱩᱱᱠᱩ ᱜᱮ ᱮᱢ ᱵᱷᱟᱜᱮᱭᱟ, ᱱᱩᱠᱩ ᱠᱚ ᱪᱟᱥ ᱡᱚᱢ ᱪᱚᱱ ᱮᱴᱟᱜ ᱟᱛᱳ ᱨᱮᱱ ᱠᱟᱱᱟ ᱠᱚ, ᱮᱴᱟᱜ ᱢᱟᱱᱮ ᱩᱱᱠᱩ ᱥᱟᱺᱜᱤᱧ ᱧᱚᱜ ᱜᱮᱭᱟ ᱠᱚ ᱠᱟᱹᱴᱤᱡ, ᱦᱮᱸ ᱵᱟᱹᱵᱤᱱ ᱞᱟᱹᱭᱟ ᱱᱚᱝ ᱚᱱᱠᱟᱱ ᱡᱟᱭᱜᱟ ᱨᱮ ᱛᱤᱸᱜᱩ ᱠᱟᱛᱮᱫ ᱡᱮ ᱩᱱᱠᱩ ᱜᱮ ᱵᱚᱨᱪᱚᱝ ᱮᱢ ᱵᱷᱟᱹᱜᱮᱭᱟ ᱱᱩᱭ ᱮᱢ ᱠᱷᱚᱱᱟᱜ ᱫᱚ ᱥᱮ ᱪᱮᱫ
ᱦᱳᱭ ᱜᱚᱝᱠᱮ ᱟᱫᱚ ᱦᱚᱜᱱ ᱱᱚᱶᱟ ᱠᱟᱛᱷᱟ ᱫᱚ ᱦᱳᱭᱳᱜ ᱠᱟᱱᱟ ᱪᱮᱫ ᱞᱮᱠᱟ, ᱡᱟᱦᱟᱸᱭ ᱥᱟᱹᱜᱟᱹᱭ ᱵᱷᱟᱜᱤ ᱫᱚᱦᱚᱟᱭ ᱥᱟᱹᱜᱟᱹᱭ ᱩᱱᱤ ᱥᱟᱶ ᱜᱮ ᱥᱟᱹᱜᱟᱹᱭ ᱫᱚ ᱟᱫᱚ ᱛᱚᱯᱚᱞ ᱫᱚ ᱞᱟᱹᱠᱛᱤ ᱠᱟᱱᱟ ᱟᱫᱚ ᱩᱱᱤ ᱫᱚ ᱟᱯᱚᱱᱤᱡ ᱦᱩᱭ ᱮᱱ ᱟᱨ ᱯᱚᱨᱤᱡ ᱦᱩᱭᱮᱱ ᱱᱚᱜᱼᱱᱚᱣᱚ ᱥᱟᱹᱜᱟᱹᱭ ᱜᱮ ᱦᱩᱭᱩᱜ ᱠᱟᱱᱟ ᱢᱟᱨᱟᱝ ᱡᱤᱱᱤᱥᱼᱼ ᱠᱷᱟᱱ ᱫᱚ ᱚᱝᱠᱟ ᱟᱯᱱᱟᱨᱤᱡ ᱦᱳᱭ ᱠᱟᱛᱮ ᱦᱚᱸ, ᱡᱩᱫᱤ ᱥᱳᱨ ᱚᱝᱠᱟ ᱫᱩᱠ ᱵᱤᱯ ᱯᱚᱫ ᱨᱮ ᱵᱟᱭ ᱥᱳᱨᱳᱜ ᱟᱭ, ᱟᱫᱚ ᱩᱱᱤ ᱫᱚ ᱟᱯᱱᱟᱨ ᱢᱮᱱ ᱛᱮ ᱫᱚ ᱤᱧ ᱫᱩᱧ ᱢᱚᱱᱮᱭᱮᱭᱟ, ᱟᱞᱚᱢ ᱢᱚᱱᱮᱭᱮᱭᱟ ᱟᱯᱱᱟᱨ ᱦᱳᱭ ᱫᱟᱲᱮᱭᱟᱜᱼᱟ, ᱢᱮᱱᱠᱷᱟᱱ ᱵᱚᱭᱦᱟ ᱚᱱᱠᱟ ᱡᱩᱫᱤ ᱥᱚᱢᱯᱚᱨᱠᱚ ᱛᱮ ᱚᱝᱠᱟ, ᱦᱳᱭ ᱫᱟᱲᱮᱜᱼᱟ ᱦᱳᱭ᱾
ᱠᱟᱴᱤᱡ ᱞᱤᱧ ᱞᱟᱹᱭᱟ ᱚᱛᱚ ᱵᱟᱩᱜᱼᱟ, ᱠᱟᱹᱤᱡ ᱞᱤᱧ ᱞᱟᱹᱭᱟ ᱡᱮ, ᱤᱧ ᱵᱟᱵᱟ ᱢᱤᱫᱷᱟ ᱦᱟᱥᱯᱟᱛᱟᱞ ᱨᱮ ᱵᱷᱚᱨ ᱜᱩᱛᱤ ᱠᱮᱫᱮᱭᱟ ᱡᱟᱦᱟᱸᱭ, ᱛᱟᱠᱚ ᱟᱞᱩ ᱞᱮ ᱪᱟᱥ ᱩᱪᱩ ᱞᱮᱫ ᱠᱚᱣᱟ ᱦᱮᱸ, ᱛᱚ ᱩᱱᱠᱩ ᱫᱚ ᱧᱮᱞ ᱜᱮ ᱵᱟ ᱦᱮᱡ ᱞᱮᱱᱟ ᱛᱚ ᱟᱫᱚ ᱠᱚ ᱨᱟᱹᱜᱤᱜ ᱟᱨᱠᱚ ᱡᱟᱦᱟᱸᱭ ᱪᱤᱠᱟᱹᱜ ᱩᱱ ᱥᱚᱢᱚᱭ ᱱᱤᱭᱟ ᱱᱤᱛᱚᱜ ᱱᱟᱦᱟᱜ ᱢᱤᱫᱴᱮᱱ ᱩᱱᱤ ᱫᱟᱫᱟ ᱦᱚᱲᱼᱼ ᱮᱠᱥᱤᱰᱮᱱᱴ ᱦᱳᱭ ᱠᱟᱛᱮᱜ ᱵᱚᱦᱚᱜᱼ ᱮ, ᱵᱚᱦᱚᱜ ᱢᱟᱱᱮ ᱵᱟᱹᱲᱤᱡ ᱟᱠᱟᱱ ᱛᱟᱭᱟ, ᱢᱟᱱᱮ ᱵᱚᱦᱚᱜ ᱢᱟᱱᱮ ᱪᱮᱫᱠᱟ ᱵᱚᱦᱚᱜ ᱨᱮ ᱛᱟᱯᱤᱧ ᱞᱮᱱᱟᱭ ᱥᱮ ᱛᱚ ᱟᱫᱚ ᱩᱱᱤ ᱴᱷᱤᱠ ᱴᱷᱟᱠ ᱵᱚᱦᱚᱚᱜ ᱵᱟᱭ ᱠᱟᱹᱢᱤᱭᱟ, ᱟᱫᱚ ᱟᱧ ᱦᱚᱸ ᱧᱮᱞ ᱵᱟᱞᱤᱧ ᱪᱟᱣ ᱠᱟᱱᱟ, ᱪᱮᱫᱜ ᱞᱤᱧ ᱪᱟᱞᱟᱜᱼᱟ ᱤᱧᱜᱚᱜᱟ ᱡᱟᱠᱷᱚᱱ ᱚᱥᱩᱵᱤᱫᱟ ᱚᱱᱟ ᱯᱟᱲᱟᱣᱱᱟ ᱛᱚ ᱛᱚ ᱵᱚᱭᱟᱦᱟ ᱧᱮᱞ ᱠᱚ ᱦᱮᱡᱮᱱᱟ, ᱤᱧ ᱵᱟᱵᱟ ᱨᱮᱱ ᱩᱱᱟᱹ ᱵᱚᱭᱦᱟ, ᱛᱚ ᱩᱱᱤ ᱫᱚ ᱵᱟᱭ ᱦᱮᱡ ᱞᱮᱱᱟ, ᱥᱮ ᱩᱱᱤ ᱨᱮᱱ ᱵᱟᱹᱦᱩ ᱜᱤᱫᱽᱨᱟᱹ ᱚᱠᱚᱭ ᱵᱟᱠᱚ ᱦᱮᱡ ᱞᱮᱱᱟ᱾ ᱛᱚ ᱟᱞᱤᱧ ᱫᱚ ᱪᱮᱫᱟᱜ ᱞᱤᱧ ᱪᱟᱞᱟᱜᱻᱟ ᱠᱟᱛᱷᱟ ᱫᱚ ᱠᱟᱱᱟ ᱥᱮ ᱵᱟᱝ ᱨᱟᱜᱤ ᱤᱥᱠᱩᱞ ᱦᱚᱸ ᱦᱩᱭ ᱫᱟᱲᱮᱭᱟᱜᱼᱟ ᱩᱱ ᱢᱟᱨᱟᱝ ᱚᱥᱩᱵᱤᱫᱟ ᱨᱮ ᱜᱚᱴᱟ ᱞᱮᱼᱼ ᱟᱹᱪᱩᱨ ᱠᱮᱫᱮᱭᱟ ᱜᱚᱴᱟ ᱟᱞᱮᱭᱟᱜ ᱡᱮᱞᱟ ᱦᱟᱥᱯᱟᱟᱞ ᱠᱚᱞᱮ ᱟᱹᱪᱩᱨ ᱠᱮᱫᱮᱭᱟ ᱱᱚᱜᱼ ᱱᱚᱝᱠᱟᱱ ᱚᱠᱛᱚ ᱨᱮ ᱫᱚ ᱨᱟᱹᱜᱤ ᱵᱩᱡᱷᱟᱜᱼᱼ